ᱦᱮᱞᱳ,
ᱦᱮᱸ ᱟᱸᱡᱚᱢ ᱫᱟᱢ,
ᱦᱮᱸ ᱜᱚᱢᱠᱮ ᱟᱸᱡᱚᱢᱚᱜ ᱠᱟᱱ ᱛᱟᱢᱟ ᱟᱨ ᱨᱚᱲ ᱠᱚ ᱱᱟᱯᱟᱭ ᱜᱮ ᱟᱸᱡᱚᱢᱚᱜ ᱠᱟᱱᱟᱹ
ᱦᱮᱞᱳ,
ᱦᱮᱞᱳ,
ᱞᱟᱹᱭ ᱫᱟᱹᱧ ᱟᱢᱟᱜ ᱨᱚᱲ ᱟᱹᱰᱤ ᱵᱟᱹᱭ ᱵᱟᱹᱭ ᱛᱮ ᱟᱸᱚᱢᱚᱜ ᱠᱟᱱᱟ,
ᱪᱮᱫ ᱞᱮᱠᱟ ᱢᱮᱱᱟᱜ ᱢᱮᱭᱟ?
ᱦᱳᱭ ᱱᱟᱯᱟᱭ ᱜᱮ ᱢᱮᱱᱟᱧ-ᱟ ᱮᱱᱠᱷᱟᱱ ᱟᱢᱟᱜ ᱨᱚᱲ ᱟᱹᱰᱤ ᱵᱟᱹᱭ ᱵᱟᱹᱭ ᱛᱮ ᱟᱸᱡᱚᱢᱚᱜ ᱠᱟᱱᱟ, ᱡᱩᱫᱤ ᱦᱮᱰᱯᱷᱳᱱ ᱠᱚᱢ ᱞᱟᱜᱟᱣ ᱠᱟᱜ ᱠᱷᱟᱱ ᱛᱟᱦᱚᱞᱮ ᱚᱱᱟ ᱠᱚ ᱵᱷᱩᱲᱤ ᱠᱟᱛᱮ ᱨᱚᱲ ᱢᱮ ᱛᱚᱵᱮ ᱠᱷᱟᱱ ᱵᱷᱟᱹᱜᱮ ᱠᱚᱜᱼᱟ,
ᱱᱤᱛᱳᱜ ᱮᱢ ᱟᱸᱡᱚᱢ ᱫᱟ?
ᱦᱳᱭ ᱱᱤᱛᱚᱜ ᱫᱚ ᱴᱷᱤᱠ ᱜᱮᱭᱟ,
ᱚᱸ
ᱟᱪᱷᱟ ᱜᱚᱝᱠᱮ ᱛᱟᱦᱚᱞᱮ ᱚᱠᱟᱨᱮ ᱢᱮᱱᱟᱜ ᱢᱮᱭᱟ ᱱᱤᱛ ᱫᱚ?
ᱱᱤᱛᱚᱜ ᱚᱲᱟᱜ ᱵᱟᱦᱮᱨᱮ ᱥᱮᱫ ᱨᱮ ᱢᱤᱱᱟᱹᱧᱟ,
ᱟᱪᱷᱟ ᱟᱯᱮ ᱥᱮᱫ ᱫᱟᱜ ᱡᱟᱹᱲᱤ ᱠᱚ ᱚᱠᱟᱞᱮᱠᱟ ᱦᱩᱭᱩᱜ ᱠᱟᱱᱟ?
ᱥᱮᱛᱟᱜ ᱠᱷᱚᱱ ᱜᱮ ᱫᱟᱜ ᱮ ᱞᱟᱜᱟᱣ ᱠᱟ, ᱜᱼᱟ ᱱᱤᱛᱚᱜ ᱳᱭ ᱛᱤᱱᱟᱹᱜ ᱮᱠᱴᱟ ᱰᱮᱲᱴᱟ ᱥᱮᱫ ᱛᱮ ᱫᱟᱜ ᱮ ᱵᱚᱱᱫᱚ ᱠᱟᱫᱟ ᱟᱨᱠᱤ,
ᱟᱪᱷᱟ ᱢᱟᱱᱮ ᱟᱹᱰᱤ ᱡᱟᱹᱥᱛᱤ ᱜᱮ ᱫᱟᱜ ᱮ ᱡᱟᱹᱲᱤ ᱟᱯᱮ ᱠᱟᱱᱟ ᱟᱯᱮ ᱥᱮᱫ ᱫᱚ ᱵᱟᱝ,
ᱦᱮᱸ ᱜᱚᱴᱟ ᱫᱟᱜ ᱪᱟᱯᱮ ᱠᱟᱱᱟ,
ᱟᱨ ᱛᱟᱦᱚᱞᱮ ᱮᱨ ᱚᱯᱷᱚᱨ ᱠᱚᱫᱚ ᱦᱩᱭ ᱱᱟ ᱥᱮ ᱵᱟᱝ,
ᱟᱹᱣᱨᱤ ᱭᱟᱜ-ᱟ,
ᱦᱟᱠᱠᱟ ᱟᱞᱮ ᱥᱮᱫ ᱫᱚ ᱱᱚᱜ-ᱚᱭ ᱫᱟᱜ ᱡᱟᱹᱲᱤ ᱠᱟᱫ ᱛᱮ ᱟᱹᱰᱤ ᱡᱟᱹᱥᱛᱤ ᱛᱟᱦᱚᱞᱮ ᱮᱨ ᱟᱯᱷᱚᱨ ᱠᱚᱫᱚ ᱦᱩᱭ ᱜᱚᱫ ᱟᱠᱟᱱᱟ, ᱟᱭᱢᱟ ᱦᱚᱲᱜᱮ ᱮᱨ ᱟᱯᱷᱚᱲ ᱠᱚᱫᱚ ᱠᱚ ᱞᱟᱦᱟ ᱜᱚᱫ ᱠᱟᱜ ᱛᱟᱠᱚᱣᱟ,
ᱦᱮᱸ
ᱟᱯᱮ ᱥᱮᱫ ᱫᱚ ᱛᱟᱦᱚᱞᱮ ᱚᱱᱠᱟ ᱵᱟᱠᱚ ᱨᱚᱦᱚᱭ ᱵᱟᱲᱟ ᱠᱟᱫᱟ ᱠᱚ ᱚᱠᱚᱭ ᱦᱚᱸ?
ᱮᱦᱮᱜ ᱱᱮᱜ ᱮ ᱠᱚ ᱟᱨᱠᱤ ᱞᱚᱥᱚᱫ ᱫᱟᱠᱚ,
ᱟᱪᱷᱟ ᱟᱪᱷᱟ, ᱟᱹᱰᱤ ᱵᱮᱥ ᱢᱟᱱᱮ ᱱᱚᱜ ᱚᱭ ᱡᱮ ᱟᱫᱚ ᱫᱟᱜ ᱡᱟᱹᱲᱤ ᱜᱮᱛᱚ ᱛᱟᱹᱜᱤ ᱛᱟᱦᱮᱸ ᱦᱩᱭᱩᱜ ᱛᱟᱵᱚᱱᱟ ᱫᱟᱜ ᱵᱟᱭ ᱫᱟᱜ ᱞᱮᱠᱷᱟᱱ ᱫᱚ, ᱪᱤᱠᱟᱹᱛᱮᱢ ᱮᱨ ᱯᱚᱨ ᱜᱚᱫᱟ,
ᱦᱮᱸ ᱛᱟᱨᱯᱚᱨᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱜᱚᱝᱠᱮ ᱡᱚᱢ ᱵᱟᱲᱟ ᱠᱚᱫᱚ ᱦᱳᱭ ᱟᱠᱟᱱ ᱜᱮᱭᱟ, ᱟᱫᱚ ᱟᱢ ᱜᱮᱢ ᱡᱚᱢ ᱵᱟᱲᱟ ᱠᱤᱫᱟ ᱥᱮ ᱵᱟᱝ?
ᱡᱚᱢ ᱵᱟᱲᱟ ᱠᱚᱫᱚ ᱦᱳᱭ ᱠᱟᱱᱟ,
ᱟᱪᱷᱟ,
ᱛᱟᱦᱚᱞᱮ ᱜᱚᱝᱠᱮ, ᱱᱮᱛᱟᱨ ᱫᱤᱱ ᱫᱚ ᱯᱟᱛᱟ ᱯᱚᱨᱚᱵᱽ ᱠᱚᱫᱚ ᱦᱩᱭᱩᱜ ᱜᱮᱭᱟ ᱥᱮ ᱵᱟᱝ ᱢᱟᱥᱮ ᱞᱟᱹᱭ ᱵᱤᱱ? ᱚᱠᱟ ᱠᱚᱨᱮ ᱦᱩᱭ ᱱᱟ ᱥᱮ,
ᱦᱳᱭ ᱜᱚᱝᱠᱮ ᱯᱟᱛᱟ ᱯᱚᱨᱚᱵᱽ ᱠᱚᱫᱚ ᱱᱮᱛᱟᱨ ᱫᱤᱱ ᱢᱟ ᱟᱵᱚ ᱱᱚᱶᱟ ᱠᱚᱨᱮ ᱫᱚ ᱦᱩᱭᱩᱜ ᱜᱮᱭᱟ ᱟᱨ ᱱᱚᱜ-ᱚᱭ, ᱦᱚᱞᱟ ᱢᱟᱦᱫᱮᱨᱜᱮ ᱯᱟᱨᱚᱢᱱᱟ ᱵᱩᱨᱩ ᱵᱚᱸᱜᱟ ᱫᱚ ᱯᱟᱨᱚᱢᱮᱱ ᱛᱟᱵᱚᱱᱟ ᱚᱱᱟ ᱯᱟᱛᱟ ᱦᱚᱸ ᱦᱩᱭᱮᱱ ᱜᱮᱭᱟ ᱟᱫᱚ ᱚᱱᱟ ᱯᱟᱛᱟ ᱠᱚᱨᱮ ᱫᱚ ᱟᱢ ᱮᱢ ᱪᱟᱞᱟᱣ ᱞᱮᱱᱟ ᱥᱮ ᱵᱟᱝ,
ᱪᱟᱞᱟᱣ ᱫᱚ ᱦᱩᱭ ᱞᱮᱱ ᱜᱮᱭᱟ,
ᱟᱪᱷᱟ ᱱᱮᱥ ᱢᱟ ᱟᱹᱰᱤ ᱡᱟᱹᱥᱛᱤ ᱫᱟᱜ ᱡᱟᱹᱲᱤ,